ᱦᱮᱞᱳ
ᱦᱮᱞᱳ ᱨᱚᱲ ᱟᱸᱡᱟᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱚ ᱦᱮᱸ ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱜᱮ ᱾ ᱟᱵᱤᱱ ᱫᱚ
ᱚ ᱦᱮᱸ ᱟᱹᱞᱤᱧ ᱦᱚᱸ ᱱᱟᱯᱟᱭ ᱵᱟᱲᱟ ᱜᱮ᱾
ᱪᱮᱫ ᱪᱮᱫ ᱵᱤᱱ ᱪᱤᱠᱟᱹ
ᱪᱮᱫ ᱦᱚᱸ ᱵᱟᱝ ᱟᱵᱮᱱ ᱥᱟᱞᱟᱜ ᱜᱮ ᱨᱚᱯᱚᱲ ᱦᱩᱭᱩᱜ ᱠᱟᱱᱟ᱾
ᱚ ᱟᱹᱞᱤᱧ ᱦᱚᱸ ᱟᱹᱵᱤᱱ ᱥᱟᱞᱟᱜ ᱜᱮ ᱨᱚᱯᱚᱲ ᱦᱩᱭᱩᱜ ᱠᱟᱱᱟ᱾
ᱦᱳᱭ ᱱᱤᱭᱟᱹ ᱚᱱᱛᱮ ᱫᱟᱜ ᱠᱚ ᱪᱮᱫ ᱞᱮᱠᱟ᱾
ᱫᱟᱜ ᱠᱚ ᱫᱟᱜ ᱮᱫ ᱛᱟᱦᱮᱱ ᱜᱮᱭᱟ᱾ ᱥᱟᱨᱟᱫᱤᱱ ᱛᱮᱦᱧ ᱫᱚ ᱫᱟᱜ ᱠᱮᱫᱟᱭ᱾ ᱚᱱᱛᱮ ᱫᱚ
ᱦᱮᱸ ᱱᱚᱛᱮ ᱫᱚ ᱛᱤᱦᱤᱧ ᱫᱚ ᱵᱟᱭ ᱫᱟᱜ ᱠᱟᱫᱟ ᱨᱤᱢᱤᱞ ᱠᱟᱜ ᱛᱟᱦᱮᱱᱟᱭ ᱠᱷᱟᱹᱞᱤ᱾
ᱚ
ᱚᱱᱛᱮ ᱟᱯᱮᱥᱮᱫ ᱛᱤᱨᱤᱥᱟ ᱡᱩᱱ ᱠᱚᱫᱚ ᱦᱩᱭ ᱵᱟᱲᱟᱜ ᱠᱟᱱᱟ ᱥᱮ ᱵᱟᱝ ᱛᱟᱦᱞᱮ
ᱦᱮᱸ ᱦᱩᱭ ᱵᱟᱲᱟ
ᱚ ᱦᱮᱸ ᱛᱤᱨᱤᱥᱟ ᱡᱩᱱ ᱠᱚ ᱪᱮᱞᱮᱠᱟ ᱦᱩᱭ ᱢᱟᱱᱮ ᱯᱟᱞᱟ ᱦᱩᱭᱩᱜ ᱛᱮ
ᱛᱤᱨᱤᱥᱟ ᱡᱩᱱ ᱫᱚ ᱮ ᱵᱟᱦᱟ ᱢᱟᱞᱟ ᱢᱟ ᱢᱟᱱᱮ ᱥᱤᱫᱩ ᱠᱟᱹᱱᱩᱜ ᱢᱩᱴᱷᱟᱹᱱ ᱨᱮ ᱟᱨᱠᱤ ᱵᱟᱦᱟ ᱢᱟᱞᱟ ᱟᱨᱟᱣ ᱛᱟ ᱯᱚᱨᱮ ᱵᱚᱸᱜᱟ ᱦᱳᱭᱳᱜ ᱜᱮᱭᱟ᱾
ᱦᱮ
ᱥᱮ ᱪᱷᱳᱴᱳ ᱠᱷᱟᱴᱳ ᱟᱨᱠᱤ ᱠᱚᱨᱟᱣ ᱜᱮᱭᱟ ᱞᱮ ᱟᱞᱮ ᱥᱮᱫ ᱫᱚ ᱟᱞᱮ ᱴᱷᱮᱱ ᱫᱚ
ᱚ
ᱚᱱᱛᱮ ᱫᱚ
ᱦᱮᱸ ᱱᱚᱛᱮ ᱦᱚᱸ ᱚᱱᱠᱟᱜ ᱜᱮ ᱟᱫᱚ ᱛᱷᱚᱲᱟ ᱚᱱᱮ ᱢᱟᱞᱚᱚᱫᱟᱱ ᱠᱚᱜᱮ ᱦᱩᱭ ᱵᱟᱲᱟᱜᱼᱟ᱾ ᱥᱤᱫᱩ ᱠᱟᱱᱩ ᱴᱷᱮᱡ ᱟᱫᱚ ᱢᱤᱪᱷᱤᱞ ᱠᱚ ᱩᱰᱩᱝ ᱵᱟᱲᱟ ᱦᱩᱭᱩᱜᱼᱟ᱾ ᱡᱚᱛᱚ ᱱᱤᱡᱮ ᱱᱤᱡᱮᱨ ᱥᱟᱯᱟᱵ ᱠᱚ ᱥᱟᱵ ᱠᱟᱛᱮᱮᱫ
ᱟᱪᱪᱷᱟ ᱟᱪᱪᱷᱟ
ᱚᱱᱛᱮ ᱦᱩᱲᱩ ᱠᱚᱫᱚ ᱨᱚᱦᱚᱭ ᱦᱩᱭᱱᱟᱥᱮ ᱵᱟᱝ ᱫᱟᱜ ᱱᱤᱭᱟᱹ ᱫᱟᱜ ᱡᱟᱹᱯᱩᱫ ᱨᱮᱫᱚ
ᱟᱹᱣᱨᱤ ᱟᱹᱣᱨᱤ ᱦᱩᱭᱩᱜᱼᱟ ᱟᱨᱠᱤ ᱱᱚᱜᱼᱚᱭ ᱛᱚᱞᱟ ᱠᱚ ᱦᱟᱨᱟ ᱦᱤᱡᱩᱜ ᱠᱟᱱᱟ ᱛᱚ ᱛᱟᱯᱚᱨᱮ ᱟᱫᱚ ᱦᱩᱭᱩᱜᱼᱟ᱾
ᱚ ᱟᱯᱷᱚᱨ ᱦᱩᱭ ᱟᱠᱟᱱᱟ ᱦᱮᱸ
ᱦᱳᱭ
ᱚ-ᱚ ᱮ ᱱᱚᱛᱮ ᱦᱚᱸ ᱚᱱᱠᱟᱜᱮ ᱟᱯᱷᱚᱨ ᱠᱚ ᱦᱩᱭ ᱵᱟᱲᱟ ᱟᱠᱟᱱᱟ᱾
ᱟᱨ ᱠᱤᱪᱷᱩ ᱫᱤᱱ ᱤᱭᱟᱹ ᱨᱮᱜᱮ ᱦᱟᱸᱜ ᱡᱚᱛᱚ ᱨᱚᱦᱚᱭ ᱦᱩᱭᱩᱜ ᱦᱩᱲᱩ ᱠᱚ
ᱦᱮᱸᱦᱮ ᱛᱟᱦᱞᱮ ᱟᱨ ᱪᱮᱫ ᱯᱚᱨᱚᱵᱽ ᱠᱚ ᱦᱩᱭᱩᱜ ᱜᱮᱭᱟ ᱟᱯᱮ ᱥᱮᱱ ᱫᱚ?
ᱦᱮᱸ ᱯᱚᱨᱚᱵᱽ ᱫᱚ ᱟᱵᱚᱣᱟᱜ ᱥᱟᱱᱛᱟᱞ ᱥᱚᱢᱟᱡᱽ ᱨᱮᱱᱟᱜ ᱡᱟᱦᱟᱸ ᱯᱚᱨᱚᱵᱽ ᱜᱮ ᱛᱟᱦᱮᱱᱟ ᱵᱟᱦᱟ ᱥᱚᱨᱚᱦᱦᱟᱭ ᱟᱨᱚ ᱮᱴᱟᱜ ᱠᱤᱪᱷᱩ ᱵᱤᱨᱥᱟ ᱢᱩᱱᱰᱟ ᱦᱩᱭ ᱚᱱᱟ ᱠᱚ ᱦᱩᱭ ᱤᱫᱤ ᱛᱮᱜᱮ ᱛᱟᱦᱮᱱ ᱜᱮᱭᱟ ᱟᱵᱚ ᱥᱟᱱᱛᱟᱲ ᱡᱟᱦᱟᱸ ᱛᱤᱱᱟᱹᱜ ᱛᱟᱦᱮᱱ ᱜᱮᱭᱟ ᱚᱱᱟ ᱠᱚ
ᱚ ᱟᱪᱪᱷᱟ ᱛᱟᱦᱚᱞᱮ ᱦᱩᱞ ᱢᱟᱦᱟ ᱨᱮᱫᱚ ᱦᱩᱞ ᱢᱟᱦᱟ ᱨᱮᱫᱚ ᱱᱚᱜᱼᱚᱭ ᱵᱚᱱ ᱞᱟᱹᱭ ᱠᱮᱫᱟᱢ ᱡᱮ, ᱤᱭᱟᱹ ᱯᱮ ᱩᱰᱩᱠᱚᱜᱼᱟ ᱢᱟᱱᱮ ᱥᱟᱯᱟᱵ ᱠᱚ ᱥᱟᱵ ᱠᱟᱛᱮ ᱮᱢᱱᱤ ᱢᱤᱪᱷᱤᱞ ᱵᱟᱲᱟ ᱦᱩᱭᱩᱜᱼᱟ, ᱟᱫᱚ ᱚᱱᱟ ᱫᱚ ᱮ ᱚᱠᱟᱥᱮᱫ ᱪᱟᱞᱟᱜ ᱢᱟᱱᱮ ᱵᱟᱡᱟᱨ ᱥᱮᱫ ᱞᱮᱠᱟ, ᱥᱮ ᱡᱮ ᱢᱟᱱᱮ ᱟ ᱚᱸᱰᱮ ᱡᱟᱸᱦᱟᱨᱮ ᱢᱟᱱᱮ, ᱥᱤᱫᱷᱩ ᱠᱟᱹᱱᱩ ᱟᱜ ᱢᱩᱴᱷᱟᱹᱱ ᱦᱮᱱᱟᱜᱼᱟ ᱚᱸᱰᱮ ᱜᱮ ᱢᱩᱪᱟᱹᱫᱽ ᱞᱮᱠᱟ᱾
ᱵᱟᱝ ᱱᱚᱸᱰᱮ ᱛᱷᱚᱲᱟ ᱥᱤᱫᱩ ᱠᱟᱹᱱᱩ ᱡᱟᱸᱦᱟᱴᱷᱮᱱ ᱢᱟᱞᱞᱚᱫᱟᱱ ᱦᱩᱭ ᱠᱟᱛᱮ ᱛᱷᱚᱲᱟ, ᱟᱻ ᱢᱮᱱ ᱨᱟᱥ ᱛᱟ ᱪᱟᱞᱟᱜ ᱦᱩᱭᱩᱜᱼᱟ᱾ ᱢᱤᱪᱷᱤᱞ ᱠᱷᱟᱹᱛᱤᱨ ᱛᱮ ᱟᱫᱚ ᱚᱸᱰᱮ ᱜᱮ ᱛᱷᱚᱲᱟ ᱢᱤᱫ ᱜᱷᱟᱹᱲᱤ ᱢᱤᱪᱷᱤᱞ, ᱢᱟᱱᱮ ᱱᱤᱡᱮᱨᱟᱜ ᱟᱵᱚᱣᱟᱜ ᱡᱟᱦᱟᱸ ᱥᱳᱞᱳᱜᱟᱱ ᱠᱚ ᱛᱟᱦᱮᱱᱟ ᱚᱱᱟ ᱠᱚ ᱤᱭᱟᱹ ᱵᱟᱲᱟ ᱠᱟᱛᱮᱫ ᱟᱵᱚ ᱨᱩᱣᱟᱹᱲ ᱦᱮᱡ ᱠᱟᱛᱮᱜ ᱦᱩᱭᱩᱜᱼᱟ᱾ ᱢᱟᱞᱞᱚᱫᱟᱱ ᱤᱭᱟᱹ ᱚᱸᱰᱮ ᱛᱷᱚᱲᱟ ᱨᱚᱲ ᱟᱠᱚ, ᱞᱟᱹᱴᱩ ᱞᱟᱹᱴᱩ ᱠᱩᱡ ᱜᱚᱝᱠᱮ ᱛᱟᱠᱚ,
ᱦᱮᱸ
ᱦᱟᱸ ᱚᱱᱟ ᱴᱩᱠᱩ ᱜᱮ,
ᱛᱟᱦᱚᱞᱮ ᱵᱟᱦᱟ ᱠᱚᱫᱚ ᱪᱮᱫᱞᱮᱠᱟ ᱦᱩᱭᱩᱜ ᱜᱮᱭᱟ ᱟᱯᱮ ᱥᱮᱱ ᱫᱚ?
ᱦᱮᱸ ᱵᱟᱦᱟ ᱠᱚᱫᱚ ᱡᱟᱸᱦᱟ ᱞᱮᱠᱟ ᱟᱵᱚ ᱥᱟᱱᱛᱟᱞ ᱥᱚᱢᱟᱡᱽ ᱦᱩᱭᱩᱜ ᱛᱟᱵᱚᱱᱟ ᱚᱱᱠᱟᱜᱮ, ᱱᱚᱝᱠᱟ ᱢᱚᱲᱮ ᱫᱤᱱ ᱦᱚᱭᱳ ᱵᱟᱦᱟ ᱫᱚ ᱛᱤᱱᱟᱹᱜ ᱫᱤᱱ ᱦᱩᱭᱩᱜ ᱛᱩᱱᱟ ᱚᱱᱠᱟ ᱵᱚ ᱯᱮ ᱫᱤᱱ ᱦᱮᱸ ᱯᱮ ᱫᱤᱱ ᱜᱮ ᱦᱩᱭᱩᱜ ᱛᱟᱵᱚᱱᱟ ᱵᱟᱦᱟ ᱫᱚ᱾ ᱚᱱᱠᱟᱜᱮ ᱟᱨ ᱚᱱᱛᱮ ᱫᱚ?
ᱦᱮᱸ ᱱᱚᱛᱮ ᱦᱚᱸ ᱯᱮ ᱫᱤᱱ ᱞᱮᱠᱟ ᱜᱮ ᱵᱷᱟᱜᱤ ᱜᱮ ᱦᱩᱭᱩᱜ ᱜᱮᱭᱟ ᱵᱟᱦᱟ᱾ ᱯᱮ ᱫᱤᱱ ᱦᱩᱭᱩᱜᱼᱟ ᱛᱚ ᱯᱮ ᱫᱤᱱ ᱜᱮ ᱵᱷᱟᱜᱮ, ᱡᱟᱠ ᱡᱚᱢᱚᱠ ᱜᱮ ᱦᱩᱭᱩᱜ ᱜᱮᱭᱟ ᱟᱨ ᱟᱨ ᱢᱟᱜ ᱢᱚᱲᱮ ᱠᱚᱫᱚ ᱵᱟᱝ ᱦᱩᱭᱩᱜ ᱜᱮᱭᱟ?
ᱢᱟᱜ ᱢᱚᱬᱮ ᱫᱚ ᱦᱩᱭ ᱫᱚ ᱦᱩᱭᱩᱜ ᱜᱮᱭᱟ ᱟᱫᱚ ᱛᱷᱚᱲᱟ ᱥᱟᱺᱜᱤᱧ ᱧᱚᱜ ᱨᱮ ᱦᱩᱭᱩᱜᱼᱟ᱾
ᱚᱻ
ᱮᱸ ᱱᱚᱛᱮ ᱫᱚ ᱟᱨ ᱚᱱᱛᱮ ᱟᱯᱮ ᱥᱮᱫ ᱦᱩᱭ ᱵᱟᱲᱟᱜ ᱥᱮ ᱵᱟᱝ ᱢᱟᱜᱽ ᱢᱚᱬᱮ ᱠᱩᱭ?
ᱦᱮᱸ ᱢᱟᱜ ᱢᱚᱬᱮ ᱠᱚ ᱫᱚ ᱦᱩᱭᱩᱜ ᱜᱮᱭᱟ, ᱢᱟᱜᱽ ᱢᱚᱬᱮ ᱵᱟᱦᱟ ᱵᱟᱱᱟᱨ ᱜᱮ ᱦᱩᱭᱩᱜ ᱜᱮᱭᱟ ᱟᱞᱮ ᱥᱮᱱ ᱫᱚ᱾
ᱚ ᱟᱞᱮ ᱥᱮᱱ ᱫᱚ ᱚᱱᱟᱭ ᱚᱱᱟᱜᱮ ᱞᱟᱹᱴᱩ ᱢᱟᱱ ᱤᱭᱟᱹ ᱠᱟᱱ ᱛᱟᱞᱮᱭᱟ ᱱᱚᱛᱮ ᱫᱚ ᱢᱟᱜ ᱢᱚᱬᱮ, ᱡᱚᱛᱚ ᱠᱷᱚᱡ᱾ ᱛᱟᱯᱚᱨ ᱫᱚ ᱱᱤᱡᱮᱨ ᱱᱤᱡᱮᱨ ᱢᱟ ᱦᱮᱸ ᱱᱤᱡᱮᱨ ᱱᱤᱡᱮᱨ ᱢᱟ ᱟᱛᱩ ᱨᱮᱢᱟ ᱢᱮᱱᱟᱜ ᱠᱟᱜ ᱜᱮ ᱞᱟᱹᱴᱩ ᱯᱚᱨᱚᱵᱽ ᱥᱚᱨᱦᱟᱭ ᱢᱟ ᱟᱵᱩᱣᱟᱜ ᱢᱟ ᱚᱱᱟ ᱫᱚ, ᱢᱤᱫᱴᱮᱱ᱾
ᱦᱮᱸ ᱦᱮᱸ ᱥᱚᱨᱦᱟᱭ ᱫᱚ ᱛᱟᱦᱚᱞᱮ ᱟᱯᱮ ᱥᱮᱫ ᱫᱚ ᱛᱤᱱᱟᱹᱜ ᱫᱤᱱ ᱦᱩᱭᱩᱜ ᱛᱮ?
ᱥᱚᱨᱦᱟᱭ ᱫᱚ ᱚᱱᱮ ᱡᱟᱦᱟ ᱞᱮᱠᱟ ᱜᱮ ᱟᱵᱚ ᱯᱟᱸᱪ ᱫᱤᱱ ᱢᱚᱬᱮ ᱫᱤᱱ ᱚᱱᱠᱟ ᱜᱮ ᱦᱩᱭᱩᱜ ᱛᱟᱵᱩᱱᱟ᱾ ᱥᱚᱨᱦᱟᱭ ᱫᱚ,
ᱢᱚᱬᱮ ᱫᱤᱱ ᱟᱪᱪᱷᱟ ᱛᱟᱦᱚᱞᱮ ᱢᱚᱬᱮ ᱫᱤᱱ ᱫᱚ ᱪᱮᱫ ᱠᱩ ᱦᱩᱭᱩᱜᱼᱟ ᱚᱯᱮ ᱥᱮᱱ ᱫᱚ?
ᱚᱱᱠᱟ ᱢᱤᱫ ᱫᱤᱱ ᱫᱚ, ᱯᱚᱨᱛᱷᱚᱢ ᱫᱤᱱ ᱫᱚ ᱚᱱᱮ ᱡᱟᱦᱮᱨ ᱠᱚ ᱫᱟᱵᱟᱜ ᱦᱩᱭᱩᱜᱼᱟ᱾ ᱛᱟᱯᱚᱨ ᱚᱱᱮ ᱪᱮᱫ ᱠᱚ ᱢᱮᱱᱟ ᱩᱢᱠᱩᱪ ᱠᱷᱩᱱᱴᱟᱹᱣ ᱠᱩᱭ ᱥᱟᱹᱨᱫᱤ ᱠᱩᱭ ᱫᱟᱠᱟ ᱠᱚ ᱚᱱᱟ ᱠᱚᱜᱮ ᱦᱩᱭ ᱵᱟᱲᱟᱜ ᱛᱮ,
ᱟ ᱚᱱᱛᱮ ᱫᱚ?
ᱦᱮᱸ ᱱᱚᱛᱮ ᱫᱚ ᱱᱚᱛᱮ ᱫᱚ ᱟᱥᱚᱞᱮ ᱟᱞᱮ ᱴᱷᱮᱱ ᱫᱚ ᱢᱟᱱᱮ ᱵᱟᱹᱧ ᱵᱟᱹᱧ ᱧᱮᱞ ᱠᱟᱫᱟ ᱢᱚᱬᱮ ᱫᱤᱱ ᱫᱚ ᱦᱩᱭᱩᱜᱼᱟ ᱞᱟᱹᱭᱟ ᱠᱚ ᱢᱚᱬᱮ ᱫᱤᱱ ᱟᱫᱚ ᱢᱚᱬᱮ ᱫᱤᱱ ᱫᱚ ᱵᱟᱹᱧ ᱧᱮᱞ ᱟᱠᱟᱫ ᱛᱚ ᱟᱫᱚ ᱢᱟᱱᱮ ᱟᱞᱮ ᱥᱮᱱ ᱫᱚ ᱢᱤᱫ ᱫᱤᱱ ᱜᱤᱧ ᱧᱮᱞ ᱠᱟᱜᱼᱟ᱾ ᱢᱤᱫ ᱫᱤᱱ ᱦᱤᱞᱳᱜ ᱜᱮ ᱚᱸᱰᱮ ᱟᱨᱠᱤ ᱰᱟᱝᱨᱤ ᱠᱚ ᱟᱹᱨᱩᱵ ᱵᱟᱲᱟ ᱠᱚᱣᱟ ᱛᱟᱨᱯᱚᱨᱮ ᱛᱟᱯᱚᱨᱮ ᱩᱱᱠᱩ, ᱯᱩᱡᱟᱹ ᱵᱟᱲᱟ ᱟᱠᱚ ᱦᱳᱭᱳᱜᱼᱟ ᱠᱟᱹᱴᱤᱡ ᱚᱱᱮ ᱥᱤᱸᱫᱩᱨ ᱠᱟᱛᱮᱫ ᱥᱩᱱᱩᱢ ᱟᱛᱮᱫ ᱚᱡᱚᱜ ᱵᱟᱲᱟ ᱛᱟᱯᱚᱨᱮ ᱚᱱᱠᱟ ᱟᱨᱠᱤ ᱛᱟᱯᱚᱨᱮ ᱠᱷᱩᱱᱴᱟᱹᱣ ᱠᱚ ᱛᱚᱞ ᱠᱚᱣᱟ᱾ ᱟᱨ ᱛᱟᱨᱯᱚᱨᱮ ᱚᱱᱠᱟ ᱠᱷᱩᱱᱴᱟᱹᱣ ᱦᱩᱭᱩᱜ-ᱟ ᱟᱨ ᱟᱹᱭᱩᱵ ᱵᱮᱲᱟ ᱠᱚ ᱮᱱᱮᱡᱟ᱾
ᱟᱞᱮ ᱥᱮᱫ ᱫᱚ ᱢᱚᱬᱮ ᱫᱤᱱ ᱦᱩᱭᱩᱜ-ᱟ᱾ ᱢᱟᱱᱮ ᱚᱱᱠᱟ ᱯᱮ ᱫᱤᱱ ᱫᱚᱠᱚ ᱚᱲᱟᱜ ᱠᱚᱨᱮᱜᱮ ᱟᱨ ᱵᱟᱨ ᱫᱤᱱ ᱫᱚᱠᱚ ᱮᱱᱮᱡᱟ᱾ ᱛᱮ ᱫᱚ
ᱛᱟᱞᱦᱮ ᱛᱟᱞᱮ ᱚᱱᱛᱮ ᱫᱚ ᱪᱮᱫ ᱵᱚᱠᱥ ᱠᱚᱛᱮ ᱠᱚ ᱮᱱᱮᱡᱟ ᱥᱮ ᱡᱮ
ᱵᱟᱝ-ᱟ ᱵᱚᱥ ᱠᱚ ᱛᱮᱫᱚ ᱵᱟᱝ ᱱᱚᱛᱮ ᱫᱚ ᱛᱩᱢᱫᱟᱜ ᱴᱟᱢᱟᱠ ᱠᱚᱛᱮ ᱜᱮ ᱱᱚᱛᱮ ᱫᱚ ᱟᱵᱚ ᱥᱟᱱᱛᱟᱞ ᱡᱟᱦᱟᱸ ᱢᱮᱱᱟᱜ ᱛᱟᱵᱚᱱᱟ ᱚᱱᱟ ᱠᱚᱛᱮ ᱜᱮ
ᱟᱪᱪᱷᱟ ᱟᱪᱪᱷᱟ
ᱦᱩᱸ ᱱᱮᱛᱟᱨ ᱫᱚ ᱫᱚᱢᱮ ᱡᱟᱭᱜᱟ ᱨᱮ ᱵᱚᱠᱥ ᱠᱚ ᱦᱮᱸ ᱦᱮᱸ ᱵᱚᱥᱠᱩ ᱠᱚ ᱠᱚᱨᱟᱣ ᱫᱟ ᱛᱚ ᱦᱮᱸ ᱟᱫᱚ ᱚᱱᱟ ᱵᱚᱠᱥ ᱠᱚ ᱠᱷᱟᱹᱛᱤᱨ ᱛᱮᱜᱮ ᱟᱫᱚ ᱱᱮᱛᱟᱨ ᱫᱚ ᱠᱚᱲᱟ ᱦᱚᱯᱚᱱ ᱠᱚ ᱦᱚᱸ ᱡᱚᱛᱚ ᱱᱮ ᱛᱩᱢᱫᱟᱜ ᱴᱟᱢᱟᱠ ᱠᱚ ᱵᱟᱹᱜᱤ ᱠᱟᱜ ᱠᱟᱱᱟ᱾ ᱨᱩᱨᱩ ᱠᱚᱦᱚᱸ ᱦᱤᱲᱤᱧ ᱪᱟᱵᱟᱭ ᱫᱟᱠᱚ ᱚᱱᱟ ᱤᱭᱟᱹ ᱛᱮ ᱟᱫᱚ ᱚᱱᱮ ᱛᱩᱢᱫᱟᱜ ᱴᱟᱢᱟᱠ ᱛᱮᱜᱮ ᱢᱟᱱᱮ ᱥᱟᱱᱛᱟᱞ ᱛᱮ ᱢᱟᱱᱮ ᱥᱟᱱᱛᱟᱞ ᱟᱵᱚ ᱪᱤᱱᱦᱟᱹ ᱯᱚᱨᱤᱪᱚᱭ ᱢᱟ ᱛᱩᱢᱫᱟᱜ ᱴᱟᱢᱟᱠ ᱛᱮᱜᱮ ᱟᱨᱚ ᱟᱜᱥᱟᱨ ᱠᱟᱹᱯᱤ ᱚᱱᱟ ᱠᱚ ᱛᱮᱜᱮ ᱟᱵᱚ ᱥᱟᱱᱛᱟᱞ ᱫᱚ ᱢᱮᱱᱟᱜ ᱵᱚᱱᱟ᱾
ᱟᱵᱚᱣᱟᱜ ᱩᱯᱨᱩᱢ ᱫᱚ ᱚᱱᱟᱜᱮ ᱟᱵᱚ ᱫᱚ ᱟᱵᱚ ᱫᱚ ᱥᱟᱱ ᱛᱟᱲ ᱠᱟᱱᱟ ᱵᱚᱱ ᱡᱮᱦᱮᱛᱩ ᱚᱱᱟ ᱫᱚ ᱟᱫ ᱫᱚ ᱵᱟᱝ ᱜᱟᱱᱚᱜ ᱛᱟᱵᱚᱱᱟ ᱟᱵᱚᱣᱟᱜ ᱥᱟᱯᱟᱵ ᱥᱮ ᱟᱵᱚᱣᱟᱜ ᱟᱵᱚᱣᱟᱜ ᱡᱟ ᱜᱩᱞᱳ ᱟᱨᱠᱤ ᱥᱟᱱᱛᱟᱲᱟᱜ ᱟᱹᱨᱤ ᱪᱟᱹᱞᱤ ᱠᱚ ᱢᱮᱱᱟᱜ-ᱟ ᱚᱱᱟ ᱠᱚᱫᱚ ᱦᱤᱲᱤᱧ ᱫᱚ ᱵᱟᱝ ᱜᱟᱱᱚᱜ-ᱟ ᱟᱨᱠᱤ᱾
ᱦᱮᱸ ᱵᱟᱝ ᱜᱟᱱᱚᱜ-ᱟ ᱚᱱᱟᱜᱮ ᱟᱵᱚ ᱫᱚ ᱥᱟᱱᱛᱟᱞ ᱥᱚᱢᱟᱡᱟᱜ ᱟᱵᱚ ᱫᱚ ᱤᱭᱟᱹ ᱠᱟᱱ ᱛᱟᱵᱚᱱᱟ᱾
ᱦᱮᱸ ᱦᱮ ᱦᱮᱸ ᱮᱸ ᱟᱨ ᱱᱮᱛᱟᱨ ᱠᱚᱫᱚ ᱫᱚᱢᱮ ᱧᱮᱞᱚᱜ ᱠᱟᱱᱟ ᱡᱮ ᱚᱱᱮ ᱳᱭ ᱯᱨᱳᱜᱨᱟᱢ ᱠᱚ ᱫᱚᱢᱮ ᱦᱩᱭᱩᱜ ᱠᱟᱱᱟ ᱥᱮ ᱚᱱᱟ ᱯᱨᱳᱜᱨᱟᱢ ᱚᱱᱟ ᱯᱨᱳᱜᱨᱟᱢ ᱪᱟᱞᱟᱣ ᱠᱟᱛᱮᱫ ᱟᱹᱰᱤ ᱠᱤᱪᱷᱩ ᱦᱮᱸ ᱪᱷᱟᱯᱲᱤ ᱠᱚᱠᱚ ᱩᱰᱩᱠᱚᱜ ᱠᱟᱱᱟ ᱫᱚᱢᱮ ᱮᱠᱟᱞ
ᱦᱮᱸ
ᱚᱱᱟ ᱛᱮᱜᱮ ᱵᱮᱥᱤ ᱟᱨᱚ ᱠᱚ ᱦᱤᱲᱤᱧ ᱪᱟᱵᱟᱭ ᱫᱟᱠᱚ᱾
ᱦᱤᱲᱤᱧ ᱪᱟᱵᱟᱭ ᱫᱟᱠᱚ ᱟᱫᱚ ᱚᱱᱟ ᱤᱭᱟᱹ ᱛᱮᱦᱚᱸ ᱟᱵᱚ ᱥᱟᱱᱛᱟᱞ ᱥᱚᱢᱟᱡᱽ ᱫᱚ ᱛᱷᱚᱲᱟ ᱞᱟᱛᱟᱨ ᱥᱮᱫ ᱵᱚᱱ ᱛᱟᱦᱮᱱ ᱠᱟᱱᱟ᱾
ᱦᱳᱭ ᱦᱳᱭ ᱞᱟᱦᱟ ᱫᱚ ᱵᱟᱵᱚᱱ ᱞᱟᱦᱟ ᱪᱟᱞᱟᱣ ᱫᱟᱲᱮᱭᱟᱜ ᱠᱟᱱᱟ᱾
ᱞᱟᱦᱟ ᱫᱚ ᱵᱟᱵᱚᱱ ᱞᱟᱦᱟ ᱪᱟᱞᱟᱣ ᱫᱟᱲᱮᱭᱟᱜ ᱠᱟᱱᱟ ᱟᱵᱚ ᱪᱤᱠᱟ ᱵᱚᱱ ᱞᱟᱦᱟᱜᱼᱟ ᱟᱵᱚ ᱥᱟᱱᱛᱟᱞ ᱥᱚᱢᱟᱡᱽ ᱜᱮᱢᱟ᱾ ᱞᱟᱛᱟᱨ ᱨᱮᱵᱚᱱ ᱦᱤᱡᱩᱜ ᱠᱟᱱᱟ ᱵᱟᱵᱚᱱ ᱨᱟᱠᱟᱵ ᱦᱚᱸ ᱵᱟᱵᱚᱱ ᱪᱮᱥᱴᱟᱭᱟ ᱡᱮ ᱨᱟᱠᱟ ᱠᱚᱵᱚᱱ ᱪᱮᱛᱟᱱ ᱥᱮ ᱛᱷᱚᱲᱟ᱾
ᱦᱮᱸ ᱟᱨ ᱨᱟᱠᱟᱵ ᱵᱚᱱ ᱪᱮᱥᱴᱟᱭ ᱨᱮᱦᱚᱸ ᱟᱫᱚ ᱮᱢᱚᱱ ᱦᱚᱲ ᱢᱮᱱᱟᱜᱮ ᱠᱚᱣᱟ ᱡᱟᱦᱟᱸ ᱫᱚ ᱢᱟᱱᱮ ᱩᱱᱠᱩ ᱞᱟᱛᱟᱨ ᱥᱮᱫ ᱟᱬᱜᱚ ᱨᱮᱱᱟᱜ ᱪᱮᱥᱴᱟᱭᱟ᱾
ᱦᱮᱸ ᱟᱫᱚ ᱟᱵᱚ ᱦᱚᱸ ᱱᱚᱜ ᱚᱭ ᱡᱮᱵᱩᱱ ᱯᱨᱳᱜᱨᱟᱢ ᱠᱚ ᱦᱚ ᱦᱩᱭᱩᱜ ᱠᱟᱱᱟ ᱥᱟᱨᱟ ᱧᱤᱫᱟᱹ ᱟᱵᱩᱣᱟᱜ
ᱦᱮᱸ
ᱟᱫᱚ ᱚᱱᱟ ᱠᱷᱟᱹᱛᱤᱨ ᱚᱱᱟ ᱨᱮᱦᱚᱸ ᱩᱱᱠᱩ ᱟᱵᱚ ᱡᱟᱦᱟᱸ ᱟᱵᱚ ᱥᱟ ᱛᱟᱞ ᱨᱮᱱ ᱜᱮᱛᱚ ᱫᱚᱢᱮ ᱠᱚ ᱵᱟᱹᱲᱤᱡ ᱮᱫᱟ᱾ ᱟᱵᱚᱣᱟᱜ ᱯᱚᱨᱤᱵᱮᱥ ᱫᱚ ᱟᱫᱚ ᱚᱱᱟᱜᱮ ᱫᱤᱠᱩ ᱠᱚ ᱧᱮᱞ ᱮᱫᱟ ᱰᱷᱤᱨ ᱟᱫᱚ ᱚᱱᱟ ᱦᱤᱥᱟᱹᱵᱽ ᱛᱮ ᱟᱨᱚ ᱰᱷᱤᱨ ᱵᱚᱱ ᱵᱚᱫᱱᱟᱢᱚᱜ ᱠᱟᱱᱟ ᱱᱩᱠᱩ ᱥᱟᱱᱛᱟᱞ ᱫᱚᱠᱚ ᱱᱚᱝᱠᱟᱱ ᱜᱮᱭᱟ ᱦᱟᱝᱠᱟᱱ ᱜᱮᱭᱟ ᱠᱚ ᱚᱱᱟ ᱠᱚ ᱜᱮ ᱟᱫᱚ ᱪᱮᱠᱟ ᱵᱚᱱ ᱞᱟᱦᱟᱜᱼᱟ᱾
ᱦᱮᱸ ᱟᱨᱚ ᱟᱨᱚ ᱦᱟᱺᱰᱤ ᱯᱟᱣ ᱯᱩᱣᱨᱟᱹ ᱟᱨᱚ ᱚᱸᱰᱮ ᱛᱟᱦᱮᱱ ᱠᱟᱱᱟ᱾ ᱦᱟᱺᱰᱤ ᱯᱟᱹᱣᱨᱟᱹ ᱨᱮᱜᱮ ᱡᱷᱚᱛᱚ ᱤᱭᱚᱝ ᱠᱚᱫᱚ ᱠᱚ ᱛᱟᱦᱮᱱ ᱠᱟᱱᱟ ᱥᱮ ᱤᱭᱚᱝ ᱠᱚ ᱡᱮᱱᱟᱨᱮᱥᱚᱱ ᱡᱟᱦᱟᱸ ᱤᱭᱚᱝ ᱡᱮᱱᱟᱨᱮᱥᱚᱱ ᱦᱮᱱᱟᱜ ᱠᱚᱣᱟ ᱩᱱᱠᱩ ᱫᱚ ᱡᱚᱛᱚ ᱦᱟᱺᱰᱤ ᱯᱟᱹᱣᱨᱟᱹ ᱨᱮᱜᱮ ᱛᱟᱦᱮᱱ ᱠᱟᱱᱟ ᱠᱚ ᱟᱨᱠᱤ᱾
ᱟᱫᱚ ᱟᱵᱚ ᱫᱚ ᱦᱟᱺᱰᱤ ᱯᱟᱹᱣᱨᱟᱹ ᱫᱚ ᱟᱵᱚᱣᱟᱜ ᱫᱚ ᱤᱭᱟᱹ ᱠᱟᱱ ᱛᱟᱵᱚᱱ ᱜᱮᱭᱟ᱾
ᱦᱮᱸ ᱚᱱᱟ ᱫᱚ ᱦᱮᱸ ᱟᱫᱚ ᱠᱟᱱ ᱛᱟᱵᱚᱱᱟ ᱟᱫᱚ ᱢᱟᱱᱮ ᱡᱟᱹᱥᱛᱤ ᱫᱚ ᱪᱮᱫᱟᱜ ᱦᱟᱞᱠᱟ ᱫᱚ ᱚᱱᱠᱟ ᱫᱚ ᱢᱮᱱᱟᱜ ᱜᱮᱭᱟ ᱡᱮ ᱫᱚ ᱟᱵᱚ ᱵᱚᱸᱜᱟ ᱨᱮ ᱡᱷᱚᱛᱚ ᱨᱮᱜᱮ ᱞᱟᱜᱟᱜ ᱛᱟᱵᱚᱱᱟ ᱚᱱᱟ ᱛᱚᱵᱩᱨᱮ ᱦᱚᱸᱛᱚ ᱢᱟᱱᱮ ᱚᱱᱟ ᱡᱩᱫᱤ ᱡᱟ ᱦᱟᱞᱠᱟ ᱛᱟᱦᱮᱸ ᱞᱮᱱᱠᱷᱟᱱ ᱴᱷᱤᱠ ᱜᱮᱭᱟ ᱟᱫᱚ ᱡᱩᱫᱤ ᱫᱚ ᱵᱟᱹᱲᱛᱤ ᱪᱟᱞᱟᱜ ᱠᱟᱱᱟ ᱥᱮ ᱡᱟᱦᱟᱸ ᱨᱮᱜᱮ ᱡᱮᱢᱚᱱ ᱧᱮᱞ ᱢᱮ ᱡᱟᱦᱟᱸ ᱨᱮᱜᱮᱢ ᱪᱟᱞᱟᱜᱼᱟ ᱚᱸᱰᱮ ᱯᱨᱳᱜᱨᱟᱢ ᱴᱟᱺᱰᱤ ᱠᱚᱨᱮ ᱥᱮ ᱡᱟᱦᱟᱸ ᱨᱮᱜᱮ ᱡᱩᱫᱤ ᱧᱮᱞ ᱠᱚᱣᱟᱢ ᱡᱟᱦᱟᱸ ᱡᱟᱦᱟᱱᱟᱜ ᱯᱚᱨᱚᱵᱽ ᱨᱮᱜᱮ ᱮᱢᱚᱱ ᱢᱟᱱᱮ ᱜᱚᱴᱟ ᱜᱮ ᱢᱟᱱᱮ ᱜᱤᱛᱤᱡ ᱵᱟᱲᱟ ᱵᱟᱭ ᱥᱚᱡᱷᱮ ᱫᱟᱲᱮᱭᱟᱜ ᱠᱟᱱᱟ ᱚᱛᱷᱚᱪᱚ ᱚᱛᱷᱪᱚ ᱟᱨᱚ ᱯᱳᱣᱨᱟᱹ ᱧᱩ ᱫᱚ ᱵᱟᱭ ᱵᱟᱹᱜᱤᱱ ᱠᱟᱱᱟ ᱛᱟᱦᱚᱞᱮ ᱚᱱᱟ
ᱦᱮᱸ ᱦᱳᱭ ᱵᱟᱝ ᱟᱫᱚ ᱚᱸᱰᱮ ᱜᱮᱛᱚ ᱟᱵᱚ ᱫᱚ ᱥᱟᱱᱛᱟᱲ ᱥᱚᱢᱟᱡᱽ ᱫᱩᱵᱚᱱ ᱰᱩᱵᱩᱡ ᱮᱱᱟ᱾
ᱦᱮᱸ ᱦᱮᱸ
ᱦᱮᱸ ᱟᱫᱚ ᱟᱵᱚ ᱜᱮ ᱥᱟᱱᱛᱟᱞ ᱜᱮ ᱵᱟᱵᱚᱱ ᱵᱩᱡᱟ ᱛᱚ ᱪᱮᱫ ᱦᱩᱭᱩᱜ ᱛᱟᱵᱚᱱᱟ᱾
ᱦᱚᱭ ᱥᱮ ᱟᱵᱚ ᱟᱵᱚ ᱦᱚᱸ ᱵᱩᱡᱷᱟᱹᱣ ᱫᱚᱨᱠᱟᱨ ᱟᱵᱚ ᱦᱚᱸ ᱪᱤᱠᱟ ᱠᱟᱛᱮ ᱛᱮᱵᱚᱱ ᱞᱟᱦᱟ ᱥᱮᱫ ᱵᱚᱱ ᱪᱟᱞᱟᱜᱼᱟ᱾ ᱡᱚᱛᱚ ᱦᱚᱲ ᱜᱮ
ᱚ ᱚᱱᱟᱜᱮ ᱟᱫᱚ ᱵᱟᱠᱚ ᱵᱩᱡᱷᱟᱹᱣ ᱫᱟᱲᱮᱭᱟᱜ ᱠᱟᱱᱟ ᱚᱱᱟᱜᱮ ᱠᱟᱹᱴᱤᱡ ᱠᱷᱟᱨᱟᱯ ᱵᱩᱡᱷᱟᱹᱜ ᱠᱟᱱᱟ᱾
ᱦᱮᱸ
ᱦᱮᱸ ᱱᱤᱛᱳ ᱫᱚ ᱪᱮᱫ ᱵᱮᱱ ᱪᱮᱠᱟᱭᱮᱫᱟ ᱛᱟᱦᱚᱞᱮ
ᱦᱮᱞᱳ
ᱦᱮᱞᱳ
ᱦᱮᱸ ᱵᱟᱝ ᱟᱸᱡᱚᱢᱚᱜ ᱠᱟᱱᱛᱮ ᱨᱚᱲ᱾
ᱦᱳᱭ ᱟᱸᱡᱚᱢ ᱱᱤᱛᱚ ᱟᱸᱡᱚᱢ ᱜᱮ ᱠᱤᱪᱷᱩ ᱱᱮᱴᱳᱣᱟᱨᱠ ᱦᱚᱸ ᱱᱚᱛᱮ ᱫᱚ ᱨᱤᱢᱤᱞ ᱨᱤᱢᱤᱞ ᱵᱷᱟᱵᱽ ᱠᱟᱫᱟᱭ ᱥᱮ ᱱᱮᱴᱣᱟᱨᱠ ᱦᱚᱸ ᱛᱷᱚᱲᱟ ᱯᱨᱚᱵᱞᱮᱢᱚᱜ ᱠᱟᱱᱟ᱾
ᱟᱪᱪᱷᱟ ᱟᱪᱪᱷᱟ ᱟᱨ ᱛᱟᱦᱞᱮ ᱟᱯᱮᱥᱷᱮᱱ ᱫᱚ ᱪᱮᱫ ᱠᱚ ᱪᱟᱥᱠᱩ ᱦᱩᱭᱩᱜ ᱜᱮᱭᱟ᱾
ᱪᱟᱥ ᱵᱚᱞᱛᱮ ᱱᱚᱝᱠᱟ ᱚᱲᱟ ᱯᱩᱨᱟᱹ ᱢᱟᱱᱮ ᱤᱭᱟᱹ ᱵᱟᱲᱜᱮ ᱢᱮᱱᱟᱜ ᱟᱠᱟᱫᱟ ᱚᱸᱰᱮ ᱜᱮ ᱛᱷᱚᱲᱟ ᱥᱚᱵᱽᱡᱤ ᱠᱚ ᱨᱚᱦᱚᱭ ᱦᱩᱭᱩᱜ ᱜᱮᱭᱟ᱾
ᱦᱮᱸ
ᱟᱨ ᱱᱚᱝᱠᱟ ᱢᱟ ᱟᱵᱚᱣᱟᱜ ᱢᱟᱴᱷ ᱠᱚ ᱢᱟ ᱢᱮᱱᱟᱜ ᱟᱠᱟᱫ ᱜᱮ ᱠᱷᱮᱛ ᱠᱚ ᱚᱸᱰᱮ ᱫᱚ ᱦᱩᱲᱩ ᱠᱚ
ᱛᱟᱦᱞᱮ ᱚᱱᱛᱮ ᱫᱚ ᱪᱮᱫ ᱫᱟᱜ ᱫᱟᱜ ᱠᱚ ᱢᱟᱱᱮ ᱠᱮᱱᱮᱞ ᱫᱟᱜ ᱧᱟᱢᱚᱜᱼᱟ ᱥᱮ ᱱᱟᱹᱭ ᱫᱟᱜ ᱥᱮ ᱜᱟᱰᱟ ᱫᱟᱜ ᱦᱚᱸ ᱛᱟᱨᱯᱚᱨ ᱨᱤᱢᱤᱞ ᱫᱟᱜ ᱛᱮᱜᱮ ᱥᱮ ᱪᱮᱫ ᱞᱮᱠ
ᱟᱫᱚ ᱱᱚᱛᱮ ᱫᱚ ᱥᱮᱨᱢᱟ ᱫᱟᱜ ᱛᱮᱜᱮ ᱡᱚᱛᱚ ᱠᱤᱪᱷᱩ ᱜᱮ ᱟᱨ ᱵᱟᱲᱜᱮ ᱫᱚ ᱵᱟᱲᱜᱮ ᱫᱚ ᱚᱲᱟᱜ ᱥᱩᱨ ᱨᱮᱱᱟᱜ ᱰᱨᱮᱱ ᱢᱮᱱᱟᱜ ᱟᱠᱟᱫᱟ ᱚᱱᱟ ᱫᱟᱜ ᱛᱮᱜᱮ
ᱦᱮᱸ ᱱᱚᱝᱠᱟ ᱛᱷᱚᱲᱟ ᱠᱮᱱᱮᱞ ᱠᱮᱱᱮᱞ ᱠᱚᱫᱚ ᱵᱟᱹᱱᱩᱜᱼᱟ ᱥᱮ ᱪᱮᱫᱞᱮᱠᱟ
ᱠᱮᱱᱮᱞ ᱠᱚᱫᱚ ᱵᱟᱹᱱᱩᱜ ᱟᱠᱟᱫᱟ ᱱᱚᱛᱮ ᱫᱚ ᱜᱟᱰᱟ ᱢᱮᱱᱟᱜ ᱟᱠᱟᱫᱟ ᱚᱱᱟ ᱦᱚᱸ ᱫᱚᱢᱮ ᱥᱟᱺᱜᱤᱧ ᱨᱮ᱾
ᱦᱮᱸ ᱛᱟᱦᱚᱞᱮ ᱯᱨᱚᱵᱞᱮᱢ ᱜᱮᱭᱟ ᱥᱮ ᱪᱮᱫ ᱚᱱᱛᱮ ᱫᱚ ᱫᱟᱜ ᱠᱚ
ᱦᱮᱸ ᱯᱨᱚᱵᱞᱮᱢ ᱫᱚᱢᱮ ᱯᱨᱚᱵᱞᱮᱢ ᱜᱮᱭᱟ ᱫᱟᱜ ᱫᱚ ᱱᱚᱛᱮ ᱫᱚ ᱟᱨ ᱟᱯᱮ ᱥᱮᱫ ᱫᱚ ᱚᱱᱛᱮ ᱫᱚ
ᱟᱞᱮᱥᱮᱫ ᱫᱚ ᱱᱟᱹᱭ ᱢᱮᱱᱟᱜᱼᱟ ᱟᱛᱚ ᱥᱩᱨ ᱨᱮ ᱩᱱᱟᱹᱜ ᱯᱨᱚᱵᱞᱮᱢ ᱫᱚ ᱵᱟᱹᱱᱩᱜᱼᱟ ᱚᱱᱠᱟ ᱫᱟᱜ ᱨᱮᱱᱟᱜ ᱫᱚ᱾
ᱚ ᱱᱟᱹᱭ ᱛᱟᱦᱮᱱ ᱠᱷᱟᱡ ᱫᱚ ᱪᱟᱥ ᱦᱮᱸ ᱦᱮᱸ ᱚᱱᱟ ᱠᱚ ᱛᱟᱦᱮᱱ ᱠᱷᱟᱡ ᱫᱚ ᱵᱷᱟᱹᱜᱤ ᱠᱚᱛᱮ ᱜᱮ ᱪᱟᱥ ᱦᱩᱭᱩᱜᱼᱟ ᱛᱟᱦᱚᱞᱮ
ᱦᱮᱸ ᱦᱮᱸ ᱟᱞᱮ ᱥᱮᱫ ᱫᱚ ᱥᱟᱱᱟᱢ ᱥᱟᱱᱟᱢ ᱞᱮᱠᱟᱱᱟᱜ ᱜᱮᱠᱚ ᱪᱟᱥ ᱜᱮᱭᱟ ᱛᱚ ᱦᱮᱸ ᱱᱤᱭᱟᱹ ᱢᱮᱱᱟᱜ ᱠᱷᱟᱹᱛᱤᱨ ᱛᱮ
ᱦᱳᱭ ᱟᱨ ᱱᱮᱛᱟᱨ ᱦᱚᱸ ᱪᱟᱥᱫᱚ ᱱᱮᱛᱟᱨ ᱫᱚ ᱡᱚᱛᱚ ᱰᱟᱹᱝᱨᱤ ᱛᱮᱦᱚᱸ ᱛᱚ ᱠᱷᱩᱵᱽ ᱠᱚᱢ ᱦᱩᱭᱩᱜ ᱠᱟᱱᱟ᱾
ᱦᱩᱸ